ᱦᱮᱞᱳ ᱦᱩᱸ
ᱟᱸᱡᱚᱢᱚᱜ ᱠᱟᱱᱟ ᱱᱤᱛᱚᱝ ᱫᱚ ᱪᱮᱛ ᱵᱤᱥᱚᱭ ᱛᱮᱞᱟᱝ ᱜᱟᱞᱢᱟᱨᱟᱣᱟ? ᱟᱢ ᱡᱟᱦᱟᱱᱟᱜ ᱮᱢ ᱩᱭᱦᱟᱹᱨ ᱠᱟᱜᱼᱟ᱾
ᱯᱟᱲᱦᱟᱣ ᱫᱤᱠ ᱫᱤᱭᱮ ᱞᱟᱝ ᱜᱟᱞᱢᱟᱨᱟᱣ ᱞᱮᱱᱠᱷᱟᱱ ᱵᱷᱟᱜᱮ-ᱟ᱾
ᱦᱮᱸ ᱢᱮᱱᱠᱷᱟᱱ ᱤᱧ ᱩᱭᱦᱟᱹᱨᱮᱫ ᱛᱟᱦᱮᱸᱱᱟ ᱡᱩᱫᱤ ᱦᱩᱱᱟᱹᱝ ᱪᱟᱥᱵᱟᱥ ᱠᱚ ᱱᱮᱭᱟᱞᱟᱝ ᱜᱟᱞᱢᱟᱨᱟᱣ ᱱᱤᱛ ᱱᱟᱦᱟᱜ ᱞᱮᱠᱟᱛᱮ ᱥᱮᱫᱟᱭᱟᱜ ᱞᱮᱠᱟᱛᱮᱫᱚ ᱵᱟᱝᱟ ᱢᱟᱱᱮ ᱚᱱᱟ ᱦᱮᱸ ᱮᱜᱽᱨᱤᱠᱟᱞᱪᱟᱨ ᱚᱱᱟ ᱡᱟᱦᱟᱸ ᱥᱴᱟᱰᱤ ᱦᱚᱞᱟᱝ ᱮᱰᱟ
ᱦᱮᱸ
ᱪᱮᱫ ᱞᱮᱠᱟ ᱢᱚᱛᱞᱚᱵᱽ ᱛᱤᱱᱟᱹ ᱥᱟᱞ ᱛᱤᱱᱟᱹ ᱤᱭᱟᱹᱛᱮ ᱢᱟᱱᱮ ᱪᱟᱸᱫ ᱵᱚᱨᱥᱟ ᱨᱮᱠᱚ ᱪᱟᱥ ᱛᱟᱦᱮᱸ ᱢᱟᱱᱮ
ᱥᱮᱨᱢᱟ ᱡᱟᱹᱲᱤ ᱛᱮᱜᱮ ᱞᱟᱦᱟ ᱫᱚᱠᱚ ᱪᱟᱥ ᱛᱟᱦᱮᱸ ᱱᱮᱛᱟᱨ ᱫᱚ ᱚᱱᱠᱟ ᱪᱟᱥ ᱫᱚ ᱵᱟᱝ ᱦᱩᱭᱩᱜ ᱜᱮᱭᱟ᱾ ᱱᱮᱛᱟᱨ ᱫᱚ ᱥᱟᱨ ᱵᱤᱥ ᱡᱟᱦᱟᱱᱟᱜ ᱡᱤᱱᱤᱥ ᱨᱮᱜᱮ ᱥᱟᱨ ᱵᱤᱥ ᱠᱚ ᱵᱟᱢ ᱮᱢ ᱞᱮᱠᱷᱟᱱ ᱚᱱᱟ ᱡᱤᱱᱤᱥᱴᱟᱜ ᱢᱟᱱᱮ ᱦᱩᱭ ᱜᱮ ᱵᱟᱝ ᱦᱩᱭᱩᱜᱼᱟ᱾
ᱥᱟᱨ ᱚᱱᱟ ᱢᱟ ᱦᱮᱸᱜᱮ ᱢᱮᱱᱠᱷᱟᱱ ᱚᱱᱟ ᱫᱚ ᱥᱚᱢᱯᱩᱨᱱᱚ ᱱᱚᱣᱟ ᱫᱚ ᱵᱮᱵᱥᱟ ᱠᱷᱮᱛᱨᱮ ᱵᱷᱤᱛᱨᱤ ᱨᱮ ᱦᱮᱡ ᱮᱱᱟ ᱟᱨᱚ ᱞᱟᱝ ᱵᱮᱵᱽᱥᱟ ᱨᱮ ᱞᱟᱝ ᱦᱤᱡᱩᱜ ᱠᱟᱱᱟ ᱢᱮᱱᱠᱷᱟᱱ ᱟᱢ ᱡᱩᱫᱤᱢ ᱤᱪᱪᱷᱟᱹᱭ ᱠᱷᱟᱱ ᱵᱤᱱᱟᱹ ᱥᱟᱨ ᱛᱮᱦᱚᱢ ᱠᱚᱨᱟᱣ ᱫᱟᱲᱮᱭᱟᱜᱼᱟ ᱡᱮ ᱡᱟᱦᱟᱸᱮ ᱞᱮᱠᱟ ᱮ ᱮᱜᱨᱤᱠᱟᱞ ᱨᱮᱫᱚ ᱪᱮᱫ ᱠᱚ ᱯᱟᱲᱦᱟᱣ ᱠᱚᱣᱟ ᱡᱟᱢ ᱵᱤᱱᱟᱹ ᱥᱟᱨ ᱛᱮ ᱵᱤᱱᱟᱹ ᱠᱮᱢᱤᱠᱮᱞ ᱢᱟᱱᱮ ᱵᱤᱱᱟᱹ ᱨᱟᱱ ᱢᱩᱨᱜᱟᱹᱱ ᱢᱮᱥᱟ ᱠᱟᱛᱮ ᱟᱢ ᱦᱚᱢ ᱪᱟᱥ ᱫᱟᱲᱮᱭᱟᱜᱼᱟ ᱚᱱᱟ ᱦᱚᱸ ᱠᱚᱢ ᱠᱚᱢ ᱟᱢᱟᱜ ᱡᱟᱭᱜᱟ ᱡᱩᱚᱢᱤᱱ ᱛᱟᱦᱮᱸ ᱟᱢ ᱰᱷᱮᱨ ᱰᱷᱮᱨᱢ ᱪᱟᱥ ᱫᱟᱲᱮᱭᱟᱜᱼᱟ ᱯᱞᱟᱥ ᱨᱳᱡᱽᱜᱟᱨ ᱦᱚᱸᱛᱟᱢ ᱦᱩᱭᱩᱜᱼᱟ᱾ ᱱᱮᱛᱟᱨᱟᱜ ᱛᱮᱫᱚ ᱪᱮᱫ ᱠᱚ ᱞᱟᱹᱭᱮᱫᱼᱟ ᱡᱮ ᱟᱢ ᱡᱟᱦᱟᱸ ᱥᱮ ᱤᱭᱟᱹ ᱡᱟᱦᱟᱸ ᱥᱤᱡᱮᱱ ᱨᱮ ᱡᱟᱦᱟᱸ ᱵᱟᱝ ᱧᱟᱢᱚᱜᱼᱟ ᱟᱢ ᱫᱚ ᱚᱱᱠᱟᱱᱟᱜ ᱪᱟᱥ ᱢᱮ
ᱚ
ᱮᱱᱠᱷᱟᱱ ᱟᱭᱦᱚᱸ ᱡᱟᱹᱥᱛᱤ ᱦᱩᱭᱩᱜ ᱛᱟᱢᱟ ᱠᱟᱨᱚᱱ ᱡᱟᱦᱟᱸᱜᱮ ᱡᱟᱦᱟᱸ ᱥᱤᱡᱮᱱ ᱨᱮᱭᱟᱜ ᱥᱤᱡᱤᱱᱟᱞ ᱯᱷᱩᱰ ᱡᱮᱢᱚᱱ ᱛᱟᱦᱮᱸᱱᱟ ᱚᱱᱟ ᱡᱩᱫᱤ ᱵᱤᱱᱟᱹ ᱥᱤᱡᱤᱱᱟᱞ ᱯᱷᱩᱰ ᱚᱱᱟ ᱨᱮᱢ ᱧᱟᱢᱟ ᱮᱱᱠᱷᱟᱱ ᱢᱟ ᱫᱟᱢᱚᱜ ᱜᱮᱭᱟ
ᱫᱟᱢᱚᱜ ᱦᱚᱸ ᱰᱷᱮᱨ ᱫᱟᱢᱚᱜᱼᱟ ᱚᱱᱟᱫᱚ
ᱮ ᱡᱮᱢᱚᱱ ᱟᱵᱚ ᱥᱮᱫ ᱫᱚ ᱨᱟᱵᱟᱝ ᱫᱤᱱ ᱥᱚᱥᱛᱟᱜᱼᱟ ᱤᱭᱟᱹ ᱠᱚᱨᱮᱱᱟᱜ ᱫᱟᱢ ᱥᱚᱵᱡᱤ ᱠᱚᱨᱮ ᱨᱮᱱᱟᱜ ᱢᱮᱱᱠᱷᱟᱱ ᱦᱮᱸ ᱢᱮᱱᱠᱷᱟᱱ ᱚᱱᱟ ᱨᱟᱵᱟᱝ ᱫᱤᱱ ᱨᱮᱜᱮ ᱚᱱᱠᱟᱱᱟᱜ ᱪᱟᱥ ᱢᱮ ᱡᱟᱦᱟᱸ ᱫᱚ ᱡᱮᱢᱚᱱ ᱯᱷᱩᱞ ᱠᱚᱯᱤ ᱵᱟᱸᱫᱷᱟᱠᱯᱤ ᱜ ᱵᱟᱸᱫ ᱫᱚ ᱫᱚᱢᱮ ᱫᱟᱢ ᱟᱨ ᱚᱱᱟ ᱡᱟᱭᱜᱟ ᱨᱮᱜ ᱱᱤᱛᱚᱝ ᱦᱜ ᱠᱤᱨᱤᱧ ᱢᱮᱥᱮ ᱵᱟᱸᱫᱟᱷᱟ ᱠᱚᱯᱤ ᱯᱷᱩᱞ ᱠᱚᱯᱤ ᱠᱚ ᱱᱤᱛᱚᱝᱟᱜ ᱫᱚ ᱫᱚᱢᱮ ᱫᱟᱢ
ᱫᱚᱢᱮ ᱫᱟᱢ ᱦᱚᱸ
ᱡᱮᱦᱮᱛᱩ ᱚᱱᱟ ᱨᱮᱭᱟᱜ ᱢᱚᱸᱡᱽ
ᱵᱟᱝ ᱠᱟᱱᱟ ᱱᱮᱛᱟᱨ ᱟᱨ ᱱᱮᱛᱟᱨ ᱫᱤᱱ ᱜᱮ ᱚᱱᱟ ᱠᱚ ᱯᱟᱸᱡᱟᱭ ᱜᱮᱭᱟ ᱠᱚ ᱛᱚᱠᱷᱚᱱ ᱨᱟᱵᱟᱝ ᱫᱤᱱ ᱫᱚ ᱪᱤᱠᱟᱹᱜ ᱠᱟᱱᱟ ᱚᱱᱟ ᱠᱚ ᱡᱤᱱᱤᱥ ᱫᱚ ᱡᱚᱢ ᱡᱚᱢ ᱛᱮ ᱢᱚᱪᱟ ᱠᱚᱦᱚᱸ ᱤᱡᱚ ᱪᱟᱵᱟᱜ ᱛᱟᱠᱚᱣᱟᱫᱚ ᱵᱟᱠᱚ ᱠᱩᱥᱤᱭᱟᱜᱼᱟ ᱚᱱᱟᱛᱮ ᱩᱱᱟᱹᱜ ᱮᱠᱴᱟ ᱵᱟᱠᱚ ᱦᱟᱛᱟᱣ ᱜᱮᱭᱟ ᱛᱚᱠᱷᱚᱱ ᱫᱚ ᱫᱟᱢᱴᱟᱜ ᱫᱚ ᱟᱨᱚ ᱥᱚᱥᱛᱟᱜᱼᱟ ᱟᱨ ᱱᱮᱛᱟᱨ ᱫᱚ ᱪᱤᱠᱟᱹᱜ ᱠᱟᱱᱟ ᱠᱚ ᱦᱟᱱᱮ ᱯᱷᱩᱞ ᱠᱚᱯᱤ ᱡᱩᱫᱤ ᱛᱟᱦᱮᱸ ᱠᱚᱜᱼᱟ ᱵᱷᱟᱹᱜᱤ ᱠᱚᱜᱼᱟ᱾ ᱵᱟᱸᱷᱟ ᱠᱚᱯᱤ ᱱᱤᱛᱚᱜ ᱥᱚᱢᱚᱭ ᱛᱟᱦᱮᱸ ᱞᱮᱱᱠᱷᱟᱱ ᱵᱷᱟᱹᱜᱤ ᱠᱚᱜᱼᱟ᱾ ᱚᱱᱠᱟᱱ ᱡᱤᱱᱤᱥ ᱱᱮᱛᱟᱨ ᱨᱮ ᱪᱟᱥ ᱞᱮᱠᱷᱟᱱ ᱫᱚ ᱟᱨᱚ ᱵᱷᱟᱜᱤᱜᱼᱟ᱾
ᱦᱮᱸ
ᱡᱷᱚᱛᱚ ᱨᱚᱠᱚᱢ ᱢᱟᱱᱮ ᱡᱤᱱᱤᱥ ᱜᱮ ᱡᱚᱢ ᱴᱟᱜ ᱮᱢ ᱧᱟᱢᱟ ᱟᱨᱠᱤ ᱡᱮ ᱥᱤᱡᱤᱱ ᱨᱮᱜᱮ ᱧᱟᱢ ᱡᱚᱢ ᱦᱩᱭᱩᱜ ᱛᱤᱧᱟ ᱟᱨ ᱵᱟᱝ ᱥᱤᱡᱤᱱ ᱨᱮᱫᱚ ᱵᱟᱹᱧ ᱡᱚᱢᱟ
ᱦᱮᱸ ᱡᱮᱢᱚᱱ ᱦᱮᱸ ᱡᱮᱢᱚᱱ ᱱᱤᱛᱚᱝ ᱩᱞ ᱠᱚ ᱧᱟᱢᱚᱜ ᱠᱟᱱᱟ ᱢᱮᱱᱠᱷᱟᱱ ᱨᱟᱵᱟᱝ ᱫᱤᱱ ᱫᱚ ᱩᱞ ᱫᱚ ᱵᱟᱭ ᱧᱟᱢᱚᱜᱼᱟ ᱦᱮᱸ ᱢᱮᱱᱠᱷᱟᱱ ᱱᱤᱛᱚᱜᱟᱜ ᱫᱟᱨᱮ ᱱᱚᱝᱠᱟ ᱚᱠᱟ ᱦᱚᱸ ᱢᱮᱱᱟᱜᱼᱟ ᱡᱟᱦᱟᱸ ᱫᱚ ᱨᱟᱵᱟᱝ ᱫᱤᱱ ᱦᱚᱸ ᱚᱱᱟ ᱫᱚ ᱡᱚᱜᱼᱟ
ᱡᱚᱜᱼᱟ ᱦᱳᱭ ᱠᱤᱱᱛᱩ ᱚᱱᱠᱟ ᱫᱚ ᱦᱩᱭᱩᱜ ᱛᱟᱢᱟ ᱚᱠᱟᱨᱮ ᱧᱟᱢᱚᱜᱼᱟ ᱚᱱᱠᱟᱱ ᱫᱟᱨᱮ
ᱵᱟᱝᱟ ᱱᱤᱛᱚᱝ ᱚᱱᱟ ᱱᱟᱨᱥᱟᱨᱤ ᱠᱚᱨᱮ ᱧᱟᱢᱚᱜᱼᱟ ᱚᱱᱟ
ᱱᱟᱨᱥᱟᱨᱤ ᱨᱮᱦᱚᱸ ᱧᱟᱢᱚᱜᱼᱟ ᱞᱟᱹᱭᱟ ᱠᱚ ᱧᱟᱢᱚᱜᱼᱟ ᱠᱤᱱᱛᱩ ᱟᱢ ᱦᱟᱛᱟᱣ ᱟᱹᱜᱩ ᱠᱮᱫᱟᱢ ᱦᱮᱸ ᱠᱤᱱᱛᱩ ᱠᱷᱩᱵ ᱠᱚᱢ ᱧᱮᱞᱟᱢ ᱦᱚᱭᱛᱳ ᱡᱩᱫᱤ ᱵᱷᱟᱜᱚ ᱛᱟᱦᱮᱱ ᱛᱟᱢᱟ ᱛᱟᱦᱚᱞᱮ ᱦᱚ ᱚᱱᱟ ᱫᱟᱨᱮᱨᱮ ᱡᱚᱜᱼᱟ ᱟᱨ ᱡᱩᱫᱤ ᱵᱟᱝ ᱛᱟᱦᱮᱸᱱᱟ ᱧᱮᱞᱟᱢ ᱟᱢ ᱱᱚᱰᱮ ᱞᱟᱹᱭᱟᱢ ᱢᱮᱟᱭ ᱡᱮ ᱱᱚᱣᱟ ᱫᱚ ᱨᱟᱵᱟᱝ ᱫᱤᱱ ᱦᱚᱤᱡᱚᱜᱼᱟ ᱠᱤᱱᱛᱩ ᱪᱮᱫ ᱜᱮᱨᱮᱱᱴᱤ ᱢᱮᱱᱟᱜᱼᱟ ᱮ ᱨᱟᱵᱟᱝ ᱫᱤᱱ ᱥᱚᱛᱤ ᱥᱚᱛᱤ ᱡᱚᱜᱼᱟ ᱦᱚᱳᱭᱛᱳ ᱟᱹᱜᱩ ᱠᱟᱛᱮ ᱟᱢ ᱚᱱᱟ ᱫᱟᱨᱮ ᱦᱟᱛᱟᱣ ᱠᱟᱛᱮ ᱴᱷᱚᱠᱟᱣ ᱦᱚᱸᱢ ᱫᱟᱲᱮᱭᱟᱜᱼᱟ ᱢᱟᱱᱮ
ᱚᱱᱟ ᱦᱚᱸ ᱠᱟᱱ ᱜᱮᱭᱟᱢ ᱢᱮᱱᱠᱷᱟᱱ ᱵᱟᱠᱚ ᱞᱟᱹᱭᱟ ᱟᱥᱟ ᱚᱱᱟ ᱩᱭᱦᱟᱹᱨ ᱠᱟᱛᱮᱜ ᱮᱢ ᱦᱟᱛᱟᱣ ᱠᱟᱜᱼᱟ ᱛᱚ ᱮᱱᱠᱷᱟᱱ ᱚᱱᱟ
ᱟᱨ ᱱᱮᱛᱟᱨ ᱫᱚ ᱡᱟᱦᱟᱸᱭ ᱠᱚ ᱟᱠᱷᱨᱤᱧ ᱧᱟᱠᱚ ᱩᱱᱠᱩ ᱫᱚ ᱥᱚᱛᱷᱤ ᱠᱟᱛᱷᱟ ᱵᱟᱠᱚ ᱞᱟᱹᱭᱟ ᱛᱚ ᱡᱮ ᱥᱚᱛᱤ ᱜᱮᱟᱱᱮ ᱡᱚᱜ ᱩᱱᱠᱩ ᱢᱤᱫᱴᱟᱝ ᱟᱠᱚᱣᱟᱜ ᱡᱛᱮ ᱡᱤᱱᱤᱥᱴᱟᱜ ᱞᱚᱜᱚᱱ ᱢᱟᱱᱮ ᱟᱠᱷᱨᱤᱧᱚᱜ ᱛᱟᱠᱚ ᱢᱟᱟ ᱚᱱᱟ ᱠᱷᱟᱹᱛᱤᱨ ᱛᱮ ᱟᱢ ᱫᱚ ᱡᱟᱦᱟᱸ ᱞᱮᱠᱟ ᱠᱚ ᱵᱩᱡᱷᱟᱹᱣ ᱟᱢᱟ ᱠᱚᱣᱟ ᱦᱚ ᱪᱚᱜᱼᱟ ᱟᱢ ᱤᱫᱤ ᱢᱮᱥᱮ ᱱᱚᱶᱟ ᱨᱮ ᱫᱟᱨᱮ ᱨᱟᱵᱟᱝ ᱫᱤᱱ ᱜᱚᱨᱚᱢ ᱫᱤᱱ ᱵᱚᱨᱥᱟ ᱫᱤᱱ ᱥᱚᱵ ᱥᱚᱢᱚᱭ ᱜᱮ ᱯᱷᱚᱞ ᱮ ᱮᱢᱟᱢᱟᱭ ᱠᱤᱱᱛᱩ ᱛᱟᱛᱟᱭ ᱠᱤ ᱦᱩᱭᱩᱜ ᱜᱮᱭᱟ ᱟᱫᱚ ᱵᱟᱝ ᱦᱩᱭᱩᱜ ᱜᱮᱭᱟ
ᱦᱮᱸ ᱚᱱᱟ ᱦᱚᱸ ᱠᱟᱱ ᱜᱮᱭᱟ ᱢᱮᱱᱠᱷᱟᱱ ᱪᱟᱥ ᱠᱟᱹᱢᱤ ᱛᱮᱦᱚᱸ ᱡᱟᱦᱟᱸ ᱨᱳᱡᱽᱜᱟᱨ ᱨᱮᱭᱟᱜ ᱢᱟᱱᱮ ᱟᱭ ᱨᱮᱭᱟᱜ ᱯᱩᱭᱥᱟᱹ ᱠᱟᱢᱟᱣ ᱨᱮᱭᱟᱜ ᱦᱚᱨ ᱰᱟᱦᱟᱨ ᱦᱚᱢ ᱟᱯᱱᱟᱨ ᱫᱟᱲᱮᱭᱟᱜᱼᱟ
ᱡᱟᱦᱟᱸ ᱡᱮ ᱩᱞ ᱫᱟᱨᱮ ᱠᱚᱫᱚ ᱡᱟᱦᱟᱸᱭ ᱩᱞ ᱫᱟᱨᱮ ᱠᱚ ᱛᱟᱦᱮᱸᱱᱟ ᱯᱮᱤᱭᱟᱨᱤ ᱫᱟᱨᱮ ᱠᱚ ᱛᱟᱦᱮᱸᱱ ᱜᱮᱭᱟ ᱚᱱᱟ ᱠᱚᱫᱚ ᱠᱤᱱᱛᱩ ᱢᱟᱱᱮ ᱟᱢ ᱵᱤᱫᱟᱹ ᱢᱟᱱᱮ ᱪᱮᱫ ᱠᱚ ᱞᱟᱹᱭᱟ? ᱢᱟᱱᱮ ᱡᱮᱴᱟ ᱵᱟᱢ ᱠᱤᱨᱤᱧᱚᱜ ᱟᱹᱜᱩ ᱠᱟᱛᱮᱜ ᱯᱚᱭᱥᱟ ᱵᱟᱝ ᱠᱷᱚᱨᱚᱪ ᱠᱟᱛᱮ ᱟᱢ ᱯᱚᱭᱥᱟᱢᱢ ᱨᱳᱡᱽᱜᱟᱨᱼᱟ ᱪᱟᱨ ᱫᱟᱲᱮᱭᱟᱜᱼᱟ ᱱᱚᱣᱟ ᱠᱚᱫᱚ ᱵᱚᱪᱷᱚᱨ ᱨᱮ ᱢᱤᱫ ᱫᱷᱟᱣ ᱯᱚᱭᱥᱟᱹᱟᱢ ᱠᱷᱚᱨᱚᱪ ᱟᱠᱟᱟᱜᱼᱟ ᱛᱤᱨᱤᱥ ᱪᱚᱞᱞᱤᱥ ᱴᱟᱠᱟ ᱚᱱᱟ ᱫᱚ ᱢᱟᱱ ᱵᱚᱪᱷᱚᱨ ᱵᱚᱪᱷᱚᱨ ᱡᱚᱠᱷᱚᱱ ᱯᱷᱚᱞ ᱴᱟᱜ ᱮ ᱮᱢᱟᱢᱟᱭ ᱥᱮ ᱟ. ᱠᱷᱨᱤᱧ ᱦᱚᱸᱢ ᱫᱟᱲᱮᱭᱟᱜᱼᱟ ᱱᱚᱣᱟ ᱠᱚᱫᱚ ᱢᱟᱱᱮ ᱪᱮᱫ ᱠᱚ ᱞᱟᱹᱭ ᱠᱟᱜᱼᱟ ᱵᱤᱱᱟᱹ ᱥᱟᱨᱵᱷᱤᱥ ᱨᱮᱱᱟᱜ ᱡᱤᱱᱤᱥ ᱦᱚᱸ ᱠᱟᱱᱟ ᱟᱨ ᱵᱤᱱᱟᱹ ᱠᱷᱚᱨᱪᱟ ᱨᱮᱱᱟᱜ ᱡᱤᱱᱤᱥ ᱦᱚᱸ ᱠᱟᱱᱟ ᱱᱚᱣᱟ ᱛᱮᱜᱮ ᱠᱤᱱᱛᱩ ᱢᱚᱱᱮ ᱞᱮᱠᱷᱟᱱ ᱫᱚ ᱤᱭᱟᱹ ᱦᱚᱸ ᱢᱟᱱᱮ ᱥᱚᱝᱥᱟᱨ ᱦᱚᱸ ᱟᱹᱰᱤᱴᱟ ᱚᱱᱟ ᱚᱠᱛᱚ ᱫᱚ ᱪᱟᱹᱞᱩᱜ ᱛᱟᱢᱟ ᱢᱟᱱᱮ ᱡᱟᱦᱟᱸ ᱦᱚᱭᱛᱳᱠᱟ ᱚᱱᱠᱟ ᱦᱩᱭᱱᱟ ᱡᱮ ᱩᱱᱟᱹᱜ ᱥᱚᱢᱚᱭ ᱜᱮ ᱡᱟᱦᱟᱸ ᱥᱚᱢᱚᱭ ᱩᱞ ᱟᱢ ᱤᱭᱟᱹ ᱠᱚ ᱡᱚᱜᱼᱟ ᱩᱱ ᱥᱚᱢᱚᱭ ᱜ ᱟᱢᱟᱜ ᱥᱚᱝᱥᱟᱨ ᱨᱮ ᱡᱟᱦᱟᱱᱟᱜ ᱴᱩᱱᱴᱟᱝ ᱠᱷᱩᱵᱽ ᱠᱷᱟᱨᱟᱯ ᱚᱵᱚᱥᱛᱟᱷᱟ ᱪᱟᱹᱟᱞᱩᱜ ᱠᱟᱱᱟ ᱛᱚᱠᱷᱚᱱ ᱦᱚᱳᱭᱛᱳ ᱱᱚᱶᱟ ᱫᱟᱨᱮ ᱠᱚᱜᱮ ᱢᱤᱫ ᱥᱚᱢᱚᱭ ᱫᱚ ᱟᱞᱮᱭᱟ ᱩᱫᱩᱜ ᱟᱢ ᱦᱚᱨᱮ ᱩᱫᱩᱜ ᱟᱢ ᱡᱮ ᱱᱚᱣᱟ ᱤᱧ ᱟᱠᱷᱨᱤᱧ ᱠᱟᱛᱮ ᱠᱟᱛᱮᱜ ᱜᱮ ᱟᱢᱟᱜ ᱥᱚᱝᱥᱟᱨ ᱪᱟᱹᱞᱩᱜ ᱛᱟᱢᱟ
ᱦᱮᱸ ᱡᱮᱢᱚᱱ ᱯᱟᱧᱡᱟᱵᱽ ᱯᱟᱧᱡᱟᱵᱽ ᱠᱚᱨᱮ ᱩᱱᱠᱩ ᱫᱚ ᱪᱟᱥ ᱵᱷᱚᱨᱥᱟ ᱜᱮ ᱩᱱᱠᱩ ᱣᱟᱜ ᱡᱟᱦᱟᱸ ᱵᱮᱵᱥᱟ ᱠᱟᱱᱟ ᱚᱱᱟ ᱫᱚ ᱪᱟᱥ ᱵᱷᱚᱨᱥᱟ ᱜᱮ ᱵᱟᱝᱠᱷᱟᱱ ᱩᱱᱟᱹᱜ ᱡᱮ ᱞᱟᱝᱜᱟᱨ ᱠᱚᱠᱚ ᱪᱟᱞᱟᱣᱮᱫ ᱚᱱᱠᱟ ᱪᱤᱠᱟᱹ ᱛᱮᱠᱚ ᱪᱟᱞᱟᱜᱼᱟ ᱱᱤᱡᱮ ᱴᱷᱮᱱ ᱡᱩᱫᱤ ᱟᱢᱟᱜ ᱟᱱᱟᱡ ᱵᱟᱝ ᱛᱟᱦᱮᱸᱱᱟ ᱛᱟᱦᱚᱞᱮ ᱟᱢ ᱫᱚ ᱜᱚᱴᱟ ᱫᱤᱥᱚᱢ ᱨᱮ ᱪᱤᱠᱟᱹᱛᱮᱭ ᱪᱟᱹᱞᱩᱭᱟᱭ? ᱯᱩᱭᱥᱟᱹ ᱫᱚ ᱟᱱᱟᱪ ᱫᱚ ᱵᱟᱭ ᱮᱢᱟᱢᱟ ᱢᱮᱱᱠᱷᱟᱱ ᱟᱱᱟᱡᱽ ᱫᱚ ᱦᱚᱲᱟᱜ ᱞᱟᱡ ᱯᱮᱨᱮᱡ ᱡᱚᱛᱚ ᱠᱤᱪᱷᱩ ᱥᱚᱵᱫᱤᱱ ᱫᱚ ᱵᱟᱝ ᱡᱩᱫᱤ ᱟᱱᱟᱡ ᱜᱮᱛᱟᱢ ᱵᱟᱝ ᱛᱟᱦᱮᱸᱱᱟ ᱯᱩᱭᱥᱟᱹ ᱛᱟᱦᱮᱸ ᱠᱟᱛᱮ ᱦᱚᱸ ᱪᱤᱠᱟ.
ᱪᱤᱠᱟᱭᱟ ᱦᱳᱭ
ᱩᱱᱠᱩ ᱫᱚ ᱞᱟᱹᱴᱩ ᱞᱟᱹᱴᱩ ᱚᱱᱟ ᱯᱟᱧᱡᱟᱵᱽ ᱵᱩᱰᱤ ᱠᱚ ᱟᱛᱮ ᱪᱤᱠᱟᱹᱛᱮ ᱩᱱᱠᱩ ᱫᱚ ᱪᱟᱥ ᱵᱷᱚᱨᱥᱟ ᱜᱮ ᱫᱚᱢᱮ ᱜᱮᱠᱚ ᱪᱟᱥ ᱟᱛᱚ
ᱫᱚᱢᱮ ᱠᱚ ᱠᱷᱟᱴᱟᱜ ᱜᱮᱭᱟ ᱚᱱᱛᱮ ᱨᱮᱱ ᱦᱚᱲ ᱦᱚᱸ ᱵᱟᱢ ᱧᱮᱞ ᱟᱠᱟᱫ ᱠᱚᱣᱟ ᱪᱮᱫ ᱞᱮᱠᱟ ᱠᱚ ᱟᱨᱠᱤ ᱩᱱᱠᱩ ᱫᱚ ᱠᱷᱟᱴᱟ ᱠᱷᱟᱴᱟ ᱛᱮᱜᱮ ᱟᱨ ᱠᱷᱟᱴᱟᱜ ᱟᱠᱚ ᱢᱮᱱᱛᱮ ᱠᱤᱱᱛᱩ ᱫᱟᱲᱮ ᱦᱚᱸ ᱢᱟᱱᱮ ᱩᱱᱠᱩ ᱦᱟᱲᱟᱢ
ᱦᱮᱸ ᱡᱚᱢ ᱦᱚᱸᱠᱚ ᱡᱚᱢᱟ ᱚᱱᱠᱟ ᱢᱮᱱᱠᱷᱟᱱ ᱟᱵᱚ ᱫᱚ ᱪᱮᱫ ᱨᱮᱸᱜᱮᱡ ᱛᱮᱛᱟᱝ ᱛᱟᱢ ᱡᱚᱢ ᱦᱚᱸ ᱚᱱᱠᱟ ᱵᱟᱢ ᱡᱚᱢᱟ ᱟᱨ ᱥᱟᱨᱟ ᱫᱤᱱᱮᱢ ᱠᱷᱟᱴᱟᱭᱮᱱ ᱠᱷᱟᱱ ᱨᱩᱣᱟᱹ ᱵᱟᱝ ᱡᱚᱴᱟᱣ ᱟᱢ ᱠᱷᱟᱱ ᱫᱚ ᱪᱮᱫ ᱵᱟᱝ ᱡᱷ ᱪᱮ ᱦᱩᱭᱩᱜᱼᱟ ᱚᱱᱟ ᱪᱤᱠᱠᱟᱛᱮ ᱟᱵᱚ ᱫᱚ ᱧᱮᱞ ᱠᱚᱢᱟ ᱦᱟᱴᱴᱟ ᱠᱷᱟᱴᱴᱟ ᱟᱫᱚ ᱵᱟᱝ ᱡᱟᱦᱟᱸᱭ ᱡᱩᱫᱤ ᱪᱟᱥ ᱠᱟ ᱟᱭ ᱥᱮ ᱩᱱᱤ ᱫᱚ ᱧᱮᱞ ᱛᱮᱜᱮᱢ ᱩᱨᱩᱢᱮᱭᱟ ᱱᱩᱭ ᱫᱚ ᱪᱟᱹᱥᱤ ᱠᱟᱱᱟᱢ ᱦᱚᱛᱳ ᱦᱚᱭ ᱢᱮᱱᱠᱷᱟᱱ ᱩᱱᱠᱩ ᱫᱚ ᱪᱟᱹᱥᱤ ᱫᱚ ᱞᱟᱹᱴᱩ ᱞᱟᱹᱴᱩ ᱪᱟᱹᱥᱤ ᱡᱟᱦᱟᱸ ᱫᱚ ᱴᱟᱠᱴᱟᱨ ᱜᱟᱹᱰᱤ ᱠᱚᱫᱚ ᱠᱷᱩ ᱵᱟᱨᱭᱟ ᱯᱮᱭᱟ ᱛᱟᱦᱮᱸᱱᱟ ᱟᱨ ᱟᱵᱚ ᱫᱚ ᱵᱟᱝ ᱰᱟᱹᱟᱝᱨᱤ ᱥᱩᱫᱽᱫᱷᱟᱹ ᱜᱮ ᱚᱱᱟ ᱦᱚᱸ ᱟᱹᱰᱤ ᱩᱫᱷᱟᱹᱨ ᱫᱷᱟᱨ ᱠᱟᱛᱮᱜ ᱵᱚᱱ ᱦᱟᱛᱟ
ᱦᱟᱛᱟᱟᱣ ᱛᱟᱦᱚᱞᱮ ᱡᱤᱱᱤᱥ ᱠᱚ ᱦᱟᱛᱟᱣ ᱯᱩᱭᱥᱟᱹ ᱦᱚᱸ ᱞᱟᱹᱠᱛᱤ ᱠᱟᱱᱟ ᱥᱮ
ᱦᱮᱸ ᱚᱱᱟ ᱦᱚᱸ ᱞᱟᱹᱠᱛᱤ ᱠᱟᱱᱟ ᱟᱥᱚᱞᱮ ᱤᱧᱤᱧ ᱞᱟᱹᱭᱟ ᱟᱥᱚᱞᱮ ᱤᱧᱤᱞ ᱞᱮᱭᱟ ᱡᱮ ᱟᱜ ᱟᱵᱚ ᱩᱱᱟᱹᱜ ᱦᱤᱥᱟᱹᱵ ᱠᱤᱛᱟᱹᱵ ᱠᱟᱛᱮᱜ ᱵᱟᱵᱚᱱ ᱡᱚᱢ ᱧᱩᱭᱟ ᱤᱧ ᱡᱟᱦᱟᱸ ᱞᱮᱠᱟᱧ ᱴᱷᱤᱠᱟᱹ ᱧᱟᱢᱚᱜ ᱠᱷᱟᱱ ᱫᱚ ᱫᱚᱢᱮᱢ ᱡᱚᱢ ᱠᱮᱜᱼᱟ ᱫᱚᱢᱮᱢ ᱡᱚᱢ ᱠᱮᱜᱼᱟ ᱟᱨ ᱵᱟᱝᱠᱷᱟᱱ ᱫᱚ ᱵᱟᱝᱜᱮ
ᱠᱷᱟᱱ ᱫᱚ ᱵᱟᱝ ᱟᱨ ᱱᱚᱣᱟ ᱫᱚ ᱵᱤᱥᱮᱥ ᱠᱚᱨᱮ ᱪᱮᱫ ᱥᱟᱱᱛᱟᱲᱟᱜ ᱠᱷᱮᱛᱨᱮ ᱦᱩᱭᱩᱜ ᱜᱮᱭᱟ ᱟᱢ ᱧᱮ ᱧᱮᱞ ᱞᱚᱠᱠᱷᱚᱭᱟᱢ ᱢᱤᱫ ᱫᱤᱱ ᱢᱟᱱᱮ ᱢᱤᱫ ᱥᱚᱯᱛᱟᱭ ᱠᱟᱹᱢᱤ ᱠᱮᱫ ᱠᱷᱟᱱ ᱵᱟᱨ ᱥᱚᱯᱛᱟᱦ ᱥᱚᱯᱛᱟ ᱫᱩᱲᱩᱵ ᱨᱮ ᱛᱟᱦᱮᱭᱱᱟ ᱫᱚ ᱚᱜ ᱚᱚᱭ ᱡᱮ ᱢᱤᱫ ᱥᱚᱯᱛᱟᱦ ᱡᱮ ᱠᱟᱹᱢᱤ ᱠᱮᱜ-ᱟᱭ ᱚᱱᱟ ᱨᱮᱱᱟᱜ ᱯᱩᱭᱥᱟ ᱛᱤᱱ ᱜᱷᱟᱹᱲᱤᱡ ᱵᱟᱭ ᱠᱷᱚᱨᱪᱟ ᱪᱟᱵᱟᱭᱮᱜ ᱜᱷᱟᱹᱲᱤᱡ ᱫᱚ ᱠᱟᱹᱢᱤ ᱦᱚᱸ ᱵᱟᱭ ᱪᱟᱞᱟᱭ
ᱵᱟᱭ ᱤᱭᱟᱹᱭᱟ ᱢᱟᱱᱮ
ᱟᱨ ᱪᱤᱱᱛᱟᱹ ᱦᱚᱸ ᱵᱟᱭ ᱪᱤᱱᱛᱟᱹ ᱜᱮᱭᱟᱭ ᱡᱮ-ᱢ ᱦᱟᱯᱮ ᱛᱮᱦᱮᱧ ᱠᱟᱹᱢᱤ ᱞᱮᱠᱷᱟᱱ ᱱᱚᱣᱟ ᱯᱩᱭᱥᱟᱹ ᱡᱩᱫᱤ ᱛᱟᱦᱮᱱ ᱛᱤᱧᱟᱹ ᱛᱮᱦᱮᱧ ᱵᱟᱝ ᱠᱷᱚᱨᱪᱟᱭᱮᱱᱟ ᱛᱚ ᱪᱤᱠᱟᱹᱭᱮᱱᱟ ᱢᱤᱫ ᱫᱤᱱ ᱦᱤᱞᱳᱜ ᱦᱚᱭᱛᱳ ᱱᱚᱣᱟ ᱯᱚᱭᱥᱟ ᱠᱟᱹᱢᱤ ᱨᱮ ᱞᱟᱜᱟᱜ ᱛᱤᱧᱟ᱾ ᱚᱱᱠᱟ ᱫᱚ ᱵᱟᱠᱚ ᱪᱤᱱᱛᱟᱹᱭ ᱜᱮᱭᱟ ᱞᱮᱭᱟ ᱠᱚ ᱛᱮᱦᱮᱤᱧ ᱠᱟᱹᱢᱤ ᱠᱤ-ᱟ ᱜᱟᱯᱟ ᱠᱷᱚᱨᱪᱟ ᱛᱮᱜᱮ ᱦᱩᱭᱩᱜᱼᱟ ᱡᱟᱦᱟᱸ ᱞᱮᱠᱟ ᱛᱮᱜᱮ ᱠᱷᱚᱨᱪᱟ ᱞᱮᱠᱷᱟᱱ ᱜᱮ ᱤᱧ ᱠᱟᱹᱡ ᱪᱩᱞᱩ ᱥᱟᱱᱛᱤᱧ ᱧᱟᱢ ᱥᱟᱱᱛᱟᱲ ᱦᱚᱲ ᱚᱝᱠᱟ ᱢᱮᱱᱟᱜ ᱠᱚᱣᱟ ᱟᱨᱠᱤ ᱥᱟᱱᱛᱟᱲ ᱫᱚ ᱟᱹᱰᱤ ᱟᱹᱰᱤ ᱛᱟᱭᱱᱚᱢ ᱨᱮᱜᱮ ᱢᱮᱱᱟᱜ ᱵᱚᱱ ᱜᱮᱭᱟ᱾ ᱡᱟᱦᱟᱸ ᱞᱮᱠᱟ ᱫᱤᱠᱩ ᱞᱟᱦᱟ ᱥᱮᱫ ᱠᱚ ᱟᱜ ᱟᱜ ᱞᱟᱦᱟ ᱪᱟᱞᱟᱜ ᱠᱟᱱᱟ ᱟᱨᱠᱤ
ᱦᱮᱸ ᱚᱱᱟ ᱦᱚᱸ ᱠᱟᱛᱷᱟ ᱠᱟᱱ ᱜᱮᱭᱟ᱾ ᱟᱨ ᱚᱱᱟ ᱞᱟᱦᱟ ᱥᱮᱫ ᱪᱟᱞᱟᱜ ᱩᱱᱟᱹᱜ ᱦᱚᱭᱛᱚ ᱵᱟᱵᱜ ᱟᱵᱚᱣᱟᱜ ᱪᱟᱦᱤᱫᱟ ᱵᱟᱹᱪᱩᱜᱱᱟ ᱛᱟᱵᱚᱱᱟ ᱟᱵᱚ ᱫᱚ ᱵᱟᱨ ᱵᱮᱲᱟ ᱨᱮᱭᱟᱜ ᱡᱚᱢᱮᱢ ᱧᱟᱢ ᱠᱮᱜ ᱠᱷᱟᱱ ᱜᱮ ᱦᱩᱭ ᱮᱱᱟ᱾
ᱦᱚᱨᱚᱜ ᱵᱟᱸᱫᱮᱢ ᱧᱟᱢ ᱠᱮᱜᱼᱟ ᱥᱮ ᱵᱟᱝ ᱚᱱᱟ ᱫᱚ ᱟᱢᱤᱡ ᱦᱚᱲ ᱦᱚᱸ ᱠᱷᱳᱡᱽ ᱵᱟᱭ ᱦᱟᱛᱟᱭᱟᱭ ᱥᱮ ᱟᱢ ᱦᱚᱸ ᱠᱷᱳᱡᱽ ᱵᱟᱢ ᱦᱟᱛᱟᱭᱟ ᱤᱧ ᱤᱧ ᱢᱟ ᱞᱟᱡ ᱵᱤ ᱛᱟᱦᱮᱸ ᱞᱮᱱ ᱛᱤᱧ ᱠᱷᱟᱱ ᱜᱮ ᱫᱳᱹᱲ ᱵᱟᱲᱟᱭᱟᱹᱧ ᱮᱱᱮᱡ ᱵᱟᱲᱟᱭᱟᱹᱧ ᱥᱮᱨᱮᱧ ᱵᱟᱲᱟᱭᱟᱹᱧ ᱚᱱᱟ ᱠᱷᱟᱱ ᱜᱮ ᱟᱹᱰᱤ ᱜᱟᱱ ᱠᱷᱩᱥᱤ ᱛᱤᱧ ᱚᱝᱠᱟ ᱠᱚ ᱢᱚᱱᱮ ᱜᱮᱭᱟ ᱥᱟᱱᱛᱟᱲ ᱫᱚ ᱟᱨ ᱫᱤᱠᱩ ᱫᱚ ᱵᱷᱚᱵᱤᱥᱥᱚᱛ ᱨᱮᱭᱟᱜ ᱠᱚ ᱪᱤᱱᱛᱟᱹ ᱟᱠᱚ ᱡᱮ ᱵᱷᱚᱵᱤᱥᱥᱚᱛ ᱨᱮ ᱪᱮᱫ ᱦᱩᱭᱩᱜᱼᱟ ᱤᱧᱟᱹᱜ ᱪᱮᱫ ᱦᱩᱭᱩᱜ ᱛᱤᱧᱟᱹ ᱥᱮ ᱤᱧ ᱨᱮᱱ ᱜᱤᱫᱽᱨᱟᱹ ᱯᱤᱫᱽᱨᱟᱹ ᱪᱮᱫ ᱦᱩᱭᱩᱜᱼᱟ᱾
ᱦᱮᱸ ᱚᱱᱟ ᱦᱚᱸ ᱩᱭᱦᱟᱹᱨ ᱜᱮᱭᱟ ᱤᱧ ᱟᱵᱚ ᱫᱚ ᱚᱱᱮ ᱫᱚ ᱦᱟ ᱥᱟ ᱢᱮᱱᱟᱜᱼᱟ᱾
ᱦᱩᱸ
ᱦᱟᱥᱟ ᱟᱨ ᱚᱱᱠᱟ ᱪᱟᱥ ᱦᱚᱸ ᱵᱟᱝᱵᱚᱱ ᱪᱟᱥ
ᱦᱟᱥᱟ ᱛᱟᱦᱮᱱ ᱨᱮᱦᱚᱸ ᱥᱟᱱᱛᱟᱲ ᱥᱟᱱᱛᱟᱲᱟᱜ ᱦᱟᱥᱟ ᱛᱟᱦᱮᱱ ᱨᱮᱦᱚᱸ ᱨᱮᱡ ᱪᱟᱵᱟᱭᱮᱫ ᱵᱚᱱᱟ ᱠᱚ ᱫᱤᱠᱩ ᱜᱮ ᱚᱠᱚᱭ ᱫᱚ ᱛᱤᱱᱟᱹᱜ ᱠᱚ ᱪᱟᱥᱮᱜ-ᱟ ᱠᱚ ᱵᱟᱠᱚ ᱪᱟᱥᱮᱜ-ᱟ ᱛᱚ ᱥᱟᱱᱛᱟᱲ
ᱩᱦᱩᱜ ᱟ-ᱫᱚᱢ ᱪᱤᱠᱟᱭᱟ ᱚᱱᱠᱟ ᱫᱚ ᱚᱜ ᱱᱤᱛᱚᱝ ᱫᱚ ᱠᱟᱹᱴᱤᱡ ᱩᱭᱦᱟᱹᱨ ᱵᱚᱫᱚᱞ ᱟᱠᱟᱱᱟ ᱠᱟᱱᱟ ᱞᱟᱦᱟ ᱠᱷᱚᱡ ᱫᱚ ᱚᱞ ᱯᱟᱲᱦᱟᱣ ᱥᱮᱫ ᱫᱤᱠ ᱫᱤᱱ ᱜᱮ ᱵᱚᱱ ᱪᱟᱞᱟᱜ ᱠᱟᱱᱟ ᱢᱮᱱᱠᱷᱟᱱ ᱟᱨᱚ ᱢᱤᱫ ᱫᱷᱟᱣ ᱚᱝ ᱟ ᱤᱭᱟᱹ ᱞᱮᱜᱮ ᱢᱟᱱᱮ ᱠᱩᱨᱩᱢᱩᱴᱩ ᱪᱷᱩᱴᱟᱹᱣ ᱵᱟᱹᱪᱩᱜᱼᱟᱱᱟ ᱢᱤ ᱢᱤᱫᱴᱟᱝ ᱜᱤᱫᱽᱨᱟᱹ ᱧᱮᱞ ᱠᱚ ᱢᱮᱥᱮ ᱦᱟᱱᱛᱮ ᱱᱟᱛᱮ ᱫᱟᱬᱟᱱ ᱪᱮᱜ ᱤᱧ ᱨᱳᱡᱽᱜᱟᱨ ᱠᱟᱛᱮ ᱤᱧ ᱡᱚᱢᱟ ᱵᱟᱝᱟ ᱚᱱᱟ ᱠᱟᱹᱴᱤᱡ ᱤᱧ ᱠᱟᱹᱴᱤᱡ ᱩᱢᱮᱨ ᱨᱮ ᱵᱟᱯᱞᱟ ᱭᱮᱱ ᱜᱮ ᱟᱨ ᱵᱟᱯᱞᱟ ᱠᱟᱛᱮᱜ ᱮ- ᱩᱱᱤ ᱫᱚ ᱧᱩ ᱵᱩᱞ ᱦᱟᱹᱱᱰᱤ ᱠᱚᱭ ᱮᱠᱫᱚᱢ ᱯᱩᱨᱟᱹ ᱯᱟᱛᱟ ᱪᱷᱟᱛᱟ ᱜᱚᱴᱟᱭ
ᱦᱳ ᱦᱳᱭ ᱟᱨ ᱱᱮᱛᱟᱨ ᱢᱤᱫᱴᱟᱝ ᱠᱚ ᱯᱷᱟᱞᱛᱩ ᱢᱮᱫᱴᱟᱝ ᱜᱮ ᱠᱚ ᱩᱰᱩᱠᱟᱜᱼᱟ ᱡᱮ ᱯᱟᱛᱟ ᱦᱩᱭᱩᱜ ᱜᱮᱭᱟ ᱚᱨᱜᱮᱥᱴᱟᱨ ᱱᱚᱣᱟ ᱫᱚ ᱮᱠᱫᱚᱢ ᱜᱤᱧ ᱞᱮᱭᱟ ᱡᱮ ᱮᱠ ᱫᱚᱢ ᱜᱮ ᱠᱷᱟᱨᱟᱯ ᱠᱟᱱᱟ ᱪᱮᱫᱟᱜ ᱞᱮ ᱢᱮᱥᱮ ᱟᱵᱚ ᱥᱟᱱᱛᱟᱲ ᱜᱤᱫᱽᱨᱟᱹ ᱜᱮ ᱦᱚᱯᱚᱱ ᱜᱮᱠᱚ ᱱᱚᱥᱴᱚᱭᱮᱫ ᱠᱚᱣᱟ ᱠᱩᱲᱤ ᱜᱤᱫᱽᱨᱟᱹ ᱨᱩ ᱵᱟᱲᱟᱭ ᱜᱤᱫᱽᱨᱟᱹ ᱢᱟᱝ ᱫᱚ ᱯᱟᱲᱦᱟᱣ ᱥᱮᱫ ᱨᱮ ᱢᱚᱱ ᱠᱚ ᱮᱢᱮᱫᱼᱟ ᱵᱟᱝ ᱫᱚ
ᱵᱟ ᱚᱱᱟᱨᱮ ᱠᱤᱪᱷᱩ ᱜᱟᱱ ᱫᱚ ᱚᱲᱟᱜ ᱦᱚᱲᱦᱚ ᱤᱧ ᱫᱩᱧ ᱞᱟᱹᱭᱭᱟᱠᱚᱣᱟ ᱪᱮᱫᱟᱜ ᱥᱮ ᱚᱲᱟᱜ ᱦᱚᱲ ᱡᱩᱫᱤ ᱟᱢ ᱵᱟᱢ ᱢᱟᱱᱟ ᱭᱮᱭᱟ ᱜᱤᱫᱽᱨᱟᱹ ᱜᱤᱫᱽᱨᱟᱹ ᱡᱩᱫᱤ ᱵᱟᱢ ᱢᱟᱱᱟ ᱭᱮᱭᱟ ᱩᱱᱤ ᱜᱤᱫᱽᱨᱟᱹ ᱛᱟᱦᱚᱞᱮ ᱚᱠᱟᱭ ᱪᱟᱞᱟᱜᱼᱟ ᱪᱟᱞᱟᱜ ᱜᱮᱭᱟᱭ ᱦᱮᱸ ᱵᱟᱫᱷᱚ ᱠᱚᱛᱮ ᱵᱚᱭᱦᱟ ᱵᱚᱦᱤᱱ ᱠᱚᱣᱟᱜ ᱢᱟ ᱠᱟᱛᱷᱟ ᱵᱟᱹᱭ ᱟᱸᱡᱚᱢᱟ ᱩᱱᱤ ᱵᱟᱹᱭ ᱟᱸᱡᱚᱢ ᱡᱮᱦᱮᱛᱩ ᱢᱟᱱᱮ ᱟᱭᱳᱼᱵᱟᱵᱟ ᱵᱟᱹᱠᱤᱱ ᱢᱮᱱᱮᱫᱼᱟ ᱥᱮ ᱟᱫᱚ ᱵᱚᱭᱦᱟ ᱢᱮᱱ ᱠᱟᱛᱮᱫ ᱦᱚᱸ ᱛᱤᱱᱟᱹᱜ ᱡᱩᱫᱤ ᱚᱱᱟ ᱚᱲᱟᱜ ᱨᱮᱜᱤ ᱞᱟ. ᱮᱠᱞᱟ ᱜᱮᱭᱟᱭ ᱠᱚᱲᱟ ᱜᱤᱫᱽᱨᱟᱹ ᱟᱨ ᱚᱠᱚᱭ ᱦᱚᱸ ᱵᱟᱹᱪᱩᱜ ᱠᱚᱣᱟ ᱟᱨ ᱟᱭᱳ ᱵᱟᱵᱟ ᱪᱮᱫ ᱜᱮ ᱵᱟᱹᱠᱤᱱ ᱢᱮᱛᱟ ᱡᱟᱦᱟᱸ ᱱᱟᱜ ᱩᱱᱤ ᱜᱤᱫᱽᱨᱟᱹᱭ ᱠᱷᱚᱡᱚᱜᱼᱟ ᱚᱱᱟ ᱜᱮᱠᱤᱱ ᱮᱢᱟᱭᱟ ᱮᱱᱠᱷᱟᱱ ᱫᱚ ᱪᱮᱫ ᱦᱩᱭᱩᱜᱼᱟ ᱞᱟᱹᱭ ᱢᱮᱥᱮ ᱟᱨ ᱱᱚᱶᱟ ᱨᱮ ᱡᱷᱚᱛ ᱡᱚᱛᱚᱠᱷᱚᱱ ᱠᱚᱢ ᱵᱚᱭᱮᱥ ᱨᱮᱜᱤ ᱡᱟᱹᱥᱛᱤ ᱢᱮᱱᱟᱜ ᱠᱚᱣᱟ
ᱦᱳᱭ ᱠᱚᱢ ᱵᱚᱭᱥᱤ ᱜᱤᱫᱽᱨᱟᱹ ᱚᱲᱟᱜ ᱦᱚᱲ ᱟᱹᱞᱤᱧ ᱫᱚ ᱠᱚᱢ ᱵᱚᱭᱚᱥᱤ ᱡᱚᱠᱷᱚᱱ ᱩᱱᱤ ᱢᱟᱱᱮ ᱯᱚᱱ ᱥᱳᱞᱳ ᱵᱚᱪᱷᱚᱨ ᱦᱩᱭᱩᱜ ᱛᱟᱭᱟ ᱢᱟᱱᱮ ᱡᱚᱠᱷᱚᱱ ᱫᱚᱥᱮ ᱯᱟᱨᱚᱢ ᱠᱮᱫᱮᱜᱼᱟ ᱡᱮ ᱮᱜᱟᱨᱳ ᱠᱷᱚᱱ ᱠᱩᱲᱤ ᱵᱷᱤᱛᱤᱨ ᱨᱮ ᱡᱩᱫᱤ ᱜᱟᱭᱤᱰ ᱵᱟᱢ ᱮᱢᱟᱭᱟ ᱩᱱᱤ ᱜᱤᱫᱽᱨᱟᱹ ᱛᱟᱦᱞᱮ ᱩᱱᱤ ᱜᱤᱫᱽᱨᱟᱹ ᱫᱚ ᱮᱴᱟᱜ ᱥᱮᱫ ᱜᱮ ᱪᱟᱞᱟᱜ ᱛᱟᱢᱟ
ᱦᱮ ᱩᱱ ᱡᱚᱠᱷᱚᱱ ᱦᱮᱸ ᱩᱱ ᱫᱚ ᱡᱩᱣᱟᱹᱱ ᱚᱠᱛᱚ ᱛᱟᱦᱮᱱᱟ ᱛᱚ
ᱦ ᱦᱳᱭ ᱛᱟᱨᱯᱚᱨᱮ ᱫᱚ ᱯᱚᱨᱮᱛᱮ ᱟᱡ ᱡᱚᱠᱷᱚᱱ ᱵᱩᱡᱷᱟᱹᱣ ᱥᱮᱬᱟᱭᱟᱭ ᱛᱚᱠᱷᱚᱱ ᱫᱚ ᱟᱹᱰᱤ ᱜᱟᱱ ᱴᱟᱭᱤᱢ ᱦᱚᱸ ᱪᱟᱞᱟᱜᱼᱟ ᱪ ᱛᱟᱭᱟ ᱟᱡ ᱛᱚᱠᱷᱚᱱᱮ ᱪᱤᱱᱛᱟᱹᱭᱟ ᱡᱮ ᱱᱚᱣᱟ ᱡᱤᱱᱤᱥᱟ ᱡᱩᱫᱤ ᱞᱟᱦᱟᱨᱮᱤᱧ ᱪᱤᱱᱛᱟᱹ ᱠᱮᱭᱟ ᱛᱟᱦᱚᱞᱮ ᱱᱚᱝᱠᱟᱱ ᱡᱤᱱᱤᱥ ᱴᱟᱜ ᱱᱚᱝᱠᱟᱧ ᱠᱚᱨᱟᱣ ᱠᱮᱭᱟ ᱡᱮ ᱱᱚᱝᱠᱟ ᱦᱩᱭ ᱠᱚᱜ ᱛᱤᱧᱟ ᱚᱱᱟᱛᱮ ᱟᱭᱳᱼᱵᱟᱵᱟ ᱦᱚᱸ ᱫᱳᱥ ᱟᱭᱳᱼᱵᱟᱵᱟᱜ ᱫᱚ ᱵᱮᱥᱤᱨ ᱵᱷᱟᱜᱽ ᱛᱮ ᱫᱳᱥ ᱛᱟᱦᱮᱱ ᱜᱮᱭᱟ ᱟᱨ ᱛᱟᱨᱯᱚᱨᱮ ᱥᱚᱢᱟᱡᱟᱜ ᱨᱮᱛᱚ ᱢᱮᱱᱟᱜ ᱜᱮᱭᱟ ᱚᱱᱟ ᱫᱚ
ᱦᱮᱸ ᱟᱫᱚ ᱡᱟᱭᱦᱳᱠ ᱠᱟᱱᱟ ᱱᱤᱛᱚᱝ ᱫᱚ ᱚᱱᱟ ᱠᱚ ᱡᱟᱹᱥᱛᱤ ᱢᱟᱱᱮ ᱟᱣᱮᱨᱱᱮᱥ ᱡᱟᱦᱟᱸ ᱫᱚ
ᱚᱱᱟ ᱥᱚᱪᱮᱛᱚᱱᱟ ᱮᱢ ᱠᱟᱛᱮᱫ ᱨᱮᱦᱚᱸ ᱡᱩᱚᱫᱤ ᱡᱟᱦᱟᱸᱭ ᱵᱟᱠᱚ ᱪᱤᱠᱟᱹᱭᱟ ᱟᱢ ᱫᱚᱢ ᱪᱮᱫ ᱮᱢ ᱢᱮᱱ ᱫᱟᱲᱮᱭᱟᱜᱼᱟ ᱟᱢ ᱛᱚ ᱟᱨ ᱛᱤ ᱛᱤᱥᱟᱵ ᱠᱟᱛᱮ ᱛᱚ? ᱚ ᱵᱟᱢ ᱩᱫᱩᱜ ᱟᱭᱟ ᱡᱮ ᱱᱚᱝᱠᱟ ᱱᱚᱝᱠᱟ ᱠᱚᱨᱟᱣ ᱢᱮ ᱩᱱᱤ ᱢᱮᱛᱟᱢᱟᱭ ᱤᱧ ᱫᱚ ᱟᱞᱮᱭᱟᱜ ᱤᱧ ᱡᱚᱢᱟ ᱟᱢᱟᱜ ᱫᱚ ᱵᱟᱹᱧ ᱡᱚᱢᱮᱫᱼᱟ
ᱦᱳᱭ ᱦᱳᱭ ᱟᱨ ᱵᱟᱵᱟ ᱡᱩᱫᱤ ᱵᱟᱭ ᱢᱮᱛᱟᱭᱟᱫᱚ ᱮᱴᱟᱜ ᱦᱚᱲ ᱢᱮᱛᱟᱛᱮᱫ ᱨᱮᱦᱚᱸ ᱠᱳᱱᱳ ᱞᱟᱵᱷ ᱵᱟᱭ ᱢᱟ ᱛᱚᱵᱮ ᱠᱷᱟᱱ ᱴᱟᱭᱤᱢ ᱦᱚᱸ ᱪᱟᱵᱟᱭᱧ ᱛᱟᱞᱟᱝᱼᱟ ᱵᱷᱟᱜᱤ ᱜᱮ ᱛᱟᱦᱮᱱ ᱢᱮ
ᱦᱮᱸ ᱟᱫᱚ ᱡᱟᱭᱦᱳᱠ ᱱᱚᱣᱟ